ᱦᱮᱞᱳ᱾
ᱦᱮᱞᱳ
ᱦᱮᱸ ᱦᱮᱞᱳ
ᱦᱮᱸ ᱡᱚᱦᱟᱨ ᱜᱮ᱾
ᱦᱮᱸ ᱦᱮᱸ ᱡᱚᱦᱟᱨ ᱜᱮ᱾
ᱪᱤᱠᱟ ᱦᱮᱱᱟᱜ ᱵᱤᱱᱟ?
ᱦᱮᱸ ᱵᱷᱟᱹᱜᱤ ᱜᱮ ᱢᱮᱱᱟᱜ ᱞᱤᱧᱟᱹ᱾
ᱪᱮᱫ ᱠᱚ ᱪᱤᱠᱟᱹ ᱦᱩᱭᱩᱜ ᱠᱟᱱ ᱱᱤᱛᱚᱜ ᱫᱚ ᱛᱟᱦᱚᱞᱮ?
ᱦᱮᱸ ᱱᱤᱛᱚᱜ ᱫᱚ ᱪᱮᱫ ᱦᱚᱸ ᱵᱟᱝᱜᱮ, ᱱᱚᱤᱛᱚ ᱵᱟᱡᱟᱨ ᱥᱮᱱ ᱪᱟᱞᱟᱣ ᱦᱩᱭᱩᱜ ᱠᱟᱱᱟ᱾
ᱚ ᱟᱪᱪᱷᱟ, ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱩᱢ ᱡᱚᱢ ᱵᱟᱲᱟ ᱠᱚᱫᱚ ᱦᱩ ᱠᱟᱱᱟ᱾
ᱟᱯᱮ ᱫᱚ ᱪᱮᱫ ᱠᱚᱞᱮ ᱪᱤᱠᱟᱹ ᱵᱟᱲᱟᱭ ᱮᱫᱟ?
ᱟᱞᱮ ᱦᱚᱸ ᱪᱮ ᱠᱚ ᱦᱚᱸ ᱵᱟᱝ ᱚᱲᱟᱜ ᱨᱮᱜᱮ ᱚᱲᱟᱜ ᱠᱚᱨᱮᱱᱟᱜ ᱠᱟᱹᱢᱤ ᱠᱚ ᱧᱮᱞ ᱦᱩᱭᱩᱜ ᱠᱟᱱᱟ᱾
ᱦᱮ ᱚᱱᱛᱮ ᱱᱟᱜ ᱦᱚᱭ ᱦᱤᱸᱥᱤᱫ ᱠᱚᱫᱚ ᱚᱠᱟ ᱞᱮᱠᱟ?
ᱦᱚᱭ ᱦᱥᱤᱫ ᱠᱚ ᱟᱨ ᱢᱚᱴᱟᱢᱩᱴᱤ ᱟᱨᱠᱤ ᱠᱷᱟᱨᱟᱯ ᱦᱚ ᱞᱟᱹᱭ ᱵᱟᱝ ᱜᱟᱱᱚᱜᱼᱟ ᱟᱨ ᱵᱷᱟᱹᱜᱤ ᱦᱚᱞᱟᱹᱭ ᱵᱟᱝ ᱜᱟᱱᱚᱜᱼᱟ᱾
ᱦᱮᱸ
ᱦᱮᱸ ᱜᱚᱨᱚᱢ ᱜᱚᱨᱚᱢ ᱫᱤᱱ ᱫᱚ ᱜᱚᱨᱚᱢ ᱜᱮ ᱵᱩᱡᱟᱹᱜ ᱜᱮᱭᱟ᱾
ᱦᱮᱸ ᱜᱚᱨᱚᱢ ᱫᱤᱱ ᱜᱚᱨᱚᱢ ᱜᱮ ᱵᱩᱡᱷᱟᱹᱜᱼᱟ᱾
ᱜᱮ ᱟᱨᱠᱤ ᱜᱚᱨᱚᱢ ᱵᱩᱡᱷᱟᱹᱜ ᱠᱟᱱᱛᱮ ᱵᱷᱟᱹᱜᱤ ᱵᱟᱝ ᱵᱩᱡᱷᱟᱹᱜ ᱠᱟᱱᱟ᱾
ᱵᱟᱝ ᱠᱷᱟᱱ ᱫᱚ ᱡᱷᱚᱛᱚ ᱠᱤᱪᱷᱩ ᱫᱚ ᱴᱷᱤᱠ ᱜᱮᱭᱟ, ᱥᱮᱱᱚᱜ ᱡᱩᱫᱤ ᱨᱮᱭᱟᱲ ᱨᱮᱭᱟᱲ ᱵᱷᱟᱵ ᱮ ᱫᱚᱦᱚ ᱠᱮᱭᱟ ᱛᱟᱦᱚᱞᱮ ᱟᱨᱚ ᱵᱷᱟᱹᱜᱤ ᱠᱚᱜᱼᱟ ᱟᱨᱠᱤ᱾
ᱦᱮᱸ ᱫᱟᱜ ᱨᱤᱢᱤᱞ ᱠᱚ ᱵᱟᱭ ᱨᱤᱢᱤᱞ ᱟᱠᱟᱫᱼᱟ ᱚᱱᱛᱮ?
ᱫᱟᱜ ᱵᱚᱞᱛᱮ ᱠᱷᱩᱵ ᱮᱠᱴᱟ ᱫᱚ ᱵᱟᱝ ᱦᱩᱭᱩᱜ ᱠᱟᱱᱟ᱾ ᱦᱩᱭᱩᱜ ᱠᱟᱱᱟ ᱠᱚᱢ ᱟᱨᱠᱤ᱾
ᱦᱮᱸ
ᱫᱟᱜ ᱞᱮᱠᱷᱟᱱ ᱢᱟᱛᱚ ᱵᱷᱟᱜᱤ ᱡᱷᱚᱛᱚ ᱜᱮ ᱫᱟᱜ ᱜᱮᱵᱚ ᱯᱟᱸᱡᱟᱭᱮᱫᱼᱟ᱾
ᱦᱮᱸ
ᱫᱟᱜ ᱞᱮᱠᱷᱟᱱ ᱪᱟᱥᱵᱟᱥ ᱠᱚ ᱦᱩᱭᱩᱜᱼᱟ ᱞᱟᱦᱟᱜᱼᱟ ᱪᱟᱥᱵᱟᱥ ᱠᱚ ᱫᱟᱜ ᱡᱟᱞᱟᱛᱮ ᱪᱟᱥ ᱵᱟᱥ ᱠᱚ ᱟᱹᱣᱨᱤᱭᱟ-ᱟ
ᱦᱮᱸ ᱟᱨ ᱪᱟᱥ ᱛᱚᱲᱟ ᱠᱚᱠᱚ ᱜᱤᱰᱤ ᱛᱚᱲᱟ ᱠᱚᱠᱚ ᱜᱤᱰᱤ ᱠᱮᱫᱮᱜᱼᱟ ᱥᱮ ᱵᱟᱝ?
ᱦᱮ ᱛᱚᱞᱟ ᱠᱚᱫᱚ ᱢᱟᱱᱮ ᱟᱣᱨᱤᱜᱼᱟ ᱟᱨᱠᱤ ᱱᱮᱛᱟᱨ ᱫᱚ᱾
ᱦᱮᱸ
ᱫᱟᱜ ᱞᱮᱠᱷᱟᱱ ᱜᱮ ᱛᱚᱞᱟ ᱴᱚᱞᱟ ᱠᱚ ᱜᱤᱲᱤᱭᱮᱫᱼᱟ ᱵᱟᱭ ᱫᱟᱜ ᱮᱫ ᱛᱮ ᱵᱟᱠᱚ ᱜᱤᱲᱤᱭᱮᱫᱟ᱾
ᱦᱮᱸ ᱱᱚᱛᱮ ᱦᱚᱸ ᱱᱚᱜᱼᱚᱭ ᱛᱚ ᱨᱤᱢᱤᱞ ᱜᱚᱫ ᱠᱟᱜ ᱟᱭ ᱫᱟᱜᱟᱭ ᱥᱮ ᱵᱟᱭ ᱫᱟᱜᱟᱭ ᱦᱟᱸᱜ, ᱚᱠᱟ ᱦᱚᱸ ᱵᱟᱝ ᱴᱷᱤᱠᱚᱜ ᱠᱟᱱᱟ, ᱜᱚᱨᱚᱢ ᱦᱚᱸ ᱵᱷᱟᱜᱤ ᱜᱮ ᱵᱩᱡᱷᱟᱹᱜ ᱠᱟᱱᱟ᱾
ᱦᱩᱸ ᱦᱩᱸ ᱦᱩᱸ ᱜᱚᱨᱚᱢ ᱡᱟ ᱞᱮᱠᱟᱭ ᱫᱚᱦᱚ ᱠᱟᱜᱼᱟᱭ
ᱟᱹᱰᱤ ᱠᱚᱥᱴᱚ ᱜᱮ ᱵᱩᱡᱷᱟᱹᱜ ᱠᱟᱱᱟ ᱟᱨᱠᱤ, ᱜᱚᱨᱚᱢ ᱴᱟᱜ ᱱᱟᱥᱮᱱᱟᱜ ᱠᱚᱢ ᱞᱮᱠᱷᱟᱱ ᱡᱟᱦᱟᱸ ᱡᱮ ᱠᱟᱹᱢᱤ ᱠᱟᱡ ᱠᱚ ᱡᱟᱦᱟᱸ ᱢᱮᱱᱟᱜᱼᱟ ᱜᱚᱨᱚᱢ ᱡᱟᱞᱟᱛᱮ ᱵᱟᱵᱚ ᱠᱟᱹᱢᱤ ᱫᱟᱲᱮᱭᱟᱜ ᱠᱟᱱᱟ ᱦᱳᱭ ᱨᱮᱭᱟᱨ ᱨᱮᱭᱟᱲ ᱵᱷᱟᱵ ᱛᱟᱦᱮ ᱞᱮᱱᱠᱷᱟᱱ ᱚᱱᱟ ᱠᱟᱢᱤ ᱠᱚ ᱞᱚᱜᱚᱱ ᱜᱮ
ᱦᱳᱭ
ᱟᱫᱚ ᱟᱵᱚ ᱥᱟᱱᱛᱟᱲ ᱢᱟ ᱠᱟᱹᱴᱤᱡ ᱨᱮᱭᱟᱲ ᱧᱚᱜ ᱵᱩᱡᱷᱟᱹᱣ ᱞᱮᱱᱠᱷᱟᱱ ᱫᱚ ᱪᱚᱨᱚᱠ ᱧᱚᱜ ᱡᱟᱦᱟᱸᱭ ᱠᱟᱹᱢᱤ ᱥᱟᱱᱟᱢᱟ ᱚᱱᱟ ᱨᱟᱹᱥᱠᱟᱹ ᱧᱚᱜ ᱛᱮᱢ ᱠᱟᱹᱢᱤᱭᱟ᱾ ᱢᱚᱱᱮ ᱡᱩᱛ ᱮᱢ ᱠᱟᱛᱮᱢ ᱠᱟᱹᱢᱤᱭᱟ᱾
ᱠᱟᱹᱢᱤᱭᱟ
ᱠᱟ ᱞᱚᱞᱚ ᱤᱭᱟᱹ ᱨᱮᱫᱚ ᱟᱫᱚ ᱩᱰᱤ ᱞᱚᱜᱚᱱ ᱮᱢ ᱫ ᱨᱟᱹᱥᱼᱼ ᱨᱟᱹᱥᱠᱟᱹ ᱦᱚᱵᱟᱝ ᱛᱟᱦᱮᱱᱟ ᱟᱹᱲᱤᱥᱤᱼᱼ ᱦᱳᱭ ᱟᱹᱲᱤᱥ ᱧᱚᱜ ᱜᱮᱢ ᱵᱩᱡᱷᱟᱹᱣᱟ ᱦᱮᱸ
ᱟᱨ ᱥᱚᱨᱤᱨ ᱵᱷᱟᱜᱤ ᱛᱟᱦᱮᱱ ᱢᱟ ᱛᱚᱵᱮ ᱫᱚ ᱠᱟᱹᱢᱤ ᱦᱚᱸ ᱵᱷᱟᱜᱤ ᱵᱩᱡᱷᱟᱹᱜ ᱟᱥᱮ,
ᱦᱳᱭ ᱟᱫᱚ ᱱᱚᱝᱠᱟ ᱨᱮᱫᱚ ᱠᱟᱹᱢᱤ ᱦᱚᱸ ᱪᱟᱞᱟᱜ ᱦᱚᱸ ᱵᱟᱝ ᱥᱮᱼᱼ
ᱦᱳᱭ ᱦᱳᱭ ᱟᱨ ᱟᱵᱚ ᱨᱮᱸᱜᱮᱡ ᱦᱚᱲ ᱵᱟᱢ ᱠᱟᱹᱢᱤ ᱞᱮᱠᱷᱟᱱ ᱦᱚᱸ ᱟᱵᱚ ᱡᱚᱢᱟᱵᱚ ᱪᱮᱫ᱾ ᱨᱮᱸᱜᱮᱡ ᱛᱮ ᱨᱚᱲ ᱫᱚᱼᱼ ᱠᱟᱹᱢᱤ ᱞᱮᱠᱷᱟᱱ ᱜᱮ ᱡᱚᱢᱟᱜ ᱟᱨ ᱵᱟᱢ ᱠᱟᱹᱢᱤ ᱞᱮᱠᱷᱟᱱ ᱫᱚ ᱡᱚᱢᱟᱜ ᱫᱚ ᱚᱠᱟ ᱠᱷᱚᱱᱮᱢ ᱟᱹᱜᱩᱭᱟ, ᱦᱩᱸ
ᱟᱵᱚ ᱢᱟ ᱠᱟᱹᱢᱤ ᱠᱟᱹᱢᱤ ᱠᱟᱛᱮᱜ ᱜᱮᱵᱚᱱ ᱡᱚᱢ᱾
ᱡᱚᱢ ᱦᱳᱭ ᱫᱟᱲᱮᱭᱟᱜᱼᱟ ᱥᱟᱱᱛᱟᱲ ᱫᱚ ᱟᱵᱚ ᱫᱚ ᱪᱮᱫ, ᱠᱟᱹᱢᱤ ᱢᱟᱴᱷ ᱨᱮ ᱠᱟᱹᱢᱤ ᱠᱟᱛᱮ ᱜᱮᱵᱚ ᱟᱹᱥᱩᱞᱚᱜ ᱠᱟᱱᱟ ᱛᱤᱱᱟᱹᱜ ᱟᱵᱚ ᱥᱟᱱᱛᱟᱲ ᱫᱚ ᱛᱤᱱᱟᱹᱜ᱾ ᱠᱚ ᱚᱞᱚᱜ ᱯᱟᱲᱦᱟᱜ ᱠᱟᱱᱛᱮ ᱛᱤᱱᱟᱹᱜ ᱠᱚ ᱪᱳᱠ ᱪᱟᱹᱠᱨᱤᱭᱫᱟ᱾
ᱦᱩᱸ
ᱟᱵᱚ ᱥᱟᱱᱛᱟᱲ ᱫᱚ ᱟᱫᱚ ᱵᱚᱠᱟ ᱜᱮᱭᱟ ᱵᱚᱥᱮ ᱵᱟᱵᱚ ᱯᱟᱞᱦᱟᱜ ᱵᱟᱵᱚ ᱯᱟᱲᱦᱟᱜᱼᱟ ᱯᱟᱲᱦᱟᱣ ᱫᱚ ᱫᱚᱢᱮ ᱠᱚᱥᱼᱼ ᱴᱚ ᱵᱚ ᱵᱩᱡᱷᱟᱹᱣᱟ ᱟᱨ ᱠᱟᱹᱢᱤ ᱫᱚ ᱟᱹᱰᱤ ᱥᱚᱡᱟ ᱜᱮᱵᱚ ᱵᱩᱡᱷᱟᱹᱣᱟ ᱚᱱᱟᱛᱮ ᱟᱜᱮ ᱠᱟᱹᱢᱤ ᱜᱮᱵᱚ ᱫᱟᱹᱲ ᱞᱟᱦᱟᱜᱼᱟ ᱯᱟᱲᱦᱟᱣ ᱫᱚ ᱤᱥᱠᱩᱞ ᱢᱟᱵᱚ ᱛᱟᱭᱱᱚᱢᱚᱜᱼᱟ ᱥᱤᱥᱠᱩᱞ ᱠᱚ ᱵᱷᱮᱡᱟ ᱵᱚᱱ ᱠᱷᱟᱱ ᱟᱵᱚ ᱤᱥᱠᱩᱞ ᱢᱟ ᱵᱟᱵᱚᱱ ᱪᱟᱞᱟᱜᱼᱟ
ᱦᱩᱸ ᱟᱵᱚ ᱞᱟᱹᱭᱟ ᱢᱟᱥᱴᱟᱨ ᱠᱚ ᱫᱟᱫᱟᱞᱼᱼ ᱠᱟᱱᱟ ᱤᱧ ᱫᱚ ᱵᱟᱹᱧ ᱪᱟᱞᱟᱜᱼᱟ ᱵᱟᱝ ᱵᱟᱹᱧ ᱪᱟᱞᱟᱜᱼᱟᱼᱼ
ᱦᱮᱸ ᱫᱟᱞ ᱵᱚᱛᱚᱨ ᱛᱮ ᱵᱟᱵᱚ ᱪᱟᱞᱟᱜᱼᱟ ᱟᱨ ᱠᱟᱹᱢᱤ ᱠᱷᱟᱱ ᱫᱚᱼᱼ ᱚᱠᱚᱭ ᱦᱚᱸ ᱵᱟᱠᱚ ᱫᱟᱞ ᱵᱚᱱᱟ ᱱᱤᱡᱮᱨ ᱤᱪᱪᱷᱟᱹ ᱢᱚᱛᱚᱱ ᱟᱨᱠᱤ ᱠᱟᱹᱢᱤ ᱫᱟᱲᱮ ᱟᱵᱚᱼᱼ ᱠᱟᱹᱢᱤᱭᱟᱵᱚ ᱵᱟᱵᱚ ᱠᱟᱹᱢᱤ ᱫᱟᱲᱮᱭᱟᱜᱼᱟ ᱵᱚ ᱫᱟᱹᱲ ᱡᱚᱝᱟᱜᱼᱟ
ᱦᱳᱭ ᱟᱫᱚ ᱡᱚᱠᱷᱚᱱ ᱨᱮᱸᱜᱮᱡ ᱵᱚᱱᱟᱭ ᱤᱱᱟᱹ ᱠᱷᱚᱱ ᱜᱮᱵᱚᱱ ᱠᱚᱭᱚᱜ ᱵᱟᱲᱟᱭᱟ ᱟᱵᱚᱱ ᱞᱟᱹᱭᱟ ᱪᱮᱫᱟᱜ ᱵᱟᱹᱧ ᱯᱟᱲᱦᱟᱣ ᱞᱮᱱᱟ ᱛᱟᱨᱯᱚᱨᱮ ᱪᱮᱫᱟᱜ ᱵᱟᱹᱧ ᱪᱟᱞᱟᱣ ᱞᱮᱱᱟᱼᱼ
ᱦᱳᱭ
ᱠᱟᱹᱴᱤᱡ ᱩᱭᱦᱟᱹᱨ ᱠᱟᱛᱮᱢ ᱪᱤᱱᱛᱟᱹ ᱞᱮᱠᱷᱟᱱ ᱟᱫᱚᱢ ᱞᱟᱹᱭᱟ ᱞᱟᱹᱭᱟᱢ ᱦᱮᱸ ᱯᱟᱲᱦᱟᱣ ᱦᱩᱭᱩᱜᱼᱟ, ᱯᱚᱨᱮᱛᱮ ᱟᱫᱚ ᱚᱱᱟ ᱪᱤᱱᱛᱟᱹ ᱦᱮᱡ ᱟᱢᱟ ᱵᱚᱦᱚᱜ ᱨᱮ ᱞᱟᱹᱭᱟᱢ ᱯᱟᱲᱦᱟᱜ ᱟᱹᱧ ᱱᱤᱛᱚᱜ᱾ ᱵᱟᱝᱠᱷᱟᱱ ᱢᱟᱲᱟᱝ ᱠᱷᱚᱱᱟᱜ ᱫᱚ ᱵᱟᱢ ᱪᱤᱱᱛᱟᱹᱭᱟ ᱡᱮ ᱵᱟᱝ ᱤᱧ ᱯᱟᱲᱦᱟᱜᱼᱟ ᱟᱫᱚ ᱟᱵᱚ ᱢᱟ ᱠᱟᱹᱴᱤᱡ ᱠᱷᱚᱱᱟᱜ ᱜᱮᱠᱚᱼᱼ ᱥᱮᱬᱟ ᱟᱠᱟᱫ ᱵᱚᱱᱟᱭ ᱡᱮ ᱪᱚ ᱦᱟᱸᱰᱮ ᱪᱚᱞᱚ ᱪᱟᱞᱟᱜ ᱟᱵᱚᱱ ᱠᱟᱹᱢᱤᱭᱟᱵᱚᱱ ᱵᱟᱹᱧ ᱠᱟᱹᱢᱤ ᱛᱮ ᱟᱞᱚᱢᱟ ᱡᱚᱢ
ᱵᱟᱵᱚ ᱠᱟᱹᱢᱤ ᱞᱮᱠᱷᱟᱱ ᱵᱟᱵᱚ ᱡᱚᱢ ᱵᱟᱵᱚ ᱧᱟᱢᱟ ᱚᱱᱠᱟ ᱜᱮᱵᱚ ᱥᱮ ᱚᱱᱠᱟ ᱜᱮᱠᱚ ᱥᱮᱬᱟ ᱟᱠᱟᱫ ᱵᱚᱱᱟ᱾
ᱦᱮᱸ ᱟᱫᱚ ᱤᱱᱟ ᱠᱷᱟᱹᱛᱤᱨ ᱜᱮ ᱱᱤᱛᱚᱜ ᱦᱚᱸ ᱟᱵᱚ ᱥᱮᱬᱟ ᱠᱟᱛᱮᱜ ᱦᱚᱸᱼᱼ ᱠᱷᱟᱹᱞᱤ ᱦᱟᱸᱰᱮᱢ ᱫᱟᱹᱲ ᱦᱟᱸᱰᱮᱢ ᱪᱟᱞᱟᱣᱮᱱᱟ ᱠᱟᱹᱢᱤ ᱦᱰᱮᱢ ᱪᱟᱞᱟᱣᱮᱱᱟ ᱠᱟᱹᱢᱤ ᱠᱟᱹᱡ ᱪᱟᱞᱟᱝᱼᱼ
ᱠᱟᱱᱟ
ᱦᱩᱸ
ᱡᱟᱦᱟᱸ ᱛᱤᱱᱟᱹᱜ ᱫᱮᱥ ᱵᱤᱫᱮᱥ ᱵᱚ ᱛᱟᱦᱮᱱ, ᱫᱟᱬᱟᱱ ᱨᱮᱦᱚᱸ ᱚᱲᱟᱜ ᱨᱮ ᱪᱮᱫ ᱠᱚ ᱞᱟᱹᱭᱟᱼᱼ
ᱟᱫᱚ ᱡᱟᱦᱟᱸ ᱵᱟᱵᱚ ᱤᱭᱟᱹ ᱞᱮᱠᱷᱟᱱ ᱫᱚ ᱯᱟᱲᱦᱟᱣ ᱞᱮᱱᱠᱷᱟᱱ ᱫᱚ ᱛᱤᱨᱮ ᱥᱩᱫ ᱛᱮᱫᱚ ᱵᱟᱵᱚ ᱛᱟᱦᱮᱸ ᱫᱟᱲᱮᱭᱟᱜᱼᱟ᱾ ᱫᱮᱥ ᱵᱤᱫᱮᱥ ᱫᱟᱦᱟᱱ ᱞᱟᱹᱜᱤᱫᱼᱼ ᱫᱟᱬᱟᱱ ᱞᱟᱹᱜᱤᱫ ᱦᱚᱸ ᱛᱚ ᱯᱟᱲᱦᱟᱣ ᱫᱚ ᱮᱠᱟᱞ ᱜᱮ ᱫᱚᱨᱠᱟᱨ, ᱪᱮᱫᱟᱜ ᱥᱮ ᱟᱹᱵᱤᱱ ᱵᱤᱱ ᱫᱟᱜᱼᱟ ᱪᱟᱞᱟᱜ ᱟᱵᱤᱱ ᱵᱟᱦᱨᱮ ᱫᱤᱥᱚᱢ ᱦᱚᱸ ᱡᱩᱫᱤ ᱠᱟᱹᱢᱤ ᱵᱤᱱ ᱪᱟᱞᱟᱜᱼᱟ, ᱛᱤᱱᱟᱹᱜ ᱵᱤᱱ ᱠᱟᱹᱢᱤ᱾ ᱠᱮᱜᱼᱟ ᱛᱤᱱᱟᱹᱜ ᱯᱩᱭᱥᱟᱹ ᱨᱮᱱᱟᱜ ᱵᱤᱱ ᱠᱟᱹᱢᱤ ᱠᱮᱜᱼᱟ, ᱛᱤᱱ ᱜᱷᱚᱱᱴᱟ ᱵᱤᱱ ᱠᱟᱹᱢᱤ ᱠᱮᱜᱼᱟ, ᱚᱱᱟ ᱦᱚᱸᱛᱚ ᱦᱤᱥᱟᱹᱵ ᱫᱚᱨᱠᱟᱨ᱾ ᱟᱫᱚ ᱵᱟᱵᱤᱱ ᱦᱤᱥᱟᱹᱵ ᱞᱮᱠᱷᱟᱱ ᱢᱟ ᱟᱹᱵᱤᱱ ᱢᱟᱠᱚ ᱮᱲᱮ ᱵᱤᱱᱟ ᱠᱚᱼᱼ ᱩᱱᱤ ᱢᱟ ᱦᱤᱥᱟᱹᱵ ᱦᱚᱸ ᱵᱟᱭ ᱵᱟᱲᱟᱭᱟ ᱡᱟᱦᱟᱸ ᱛᱤᱱᱟᱹᱜ ᱜᱮ ᱠᱟᱹᱢᱤ ᱠᱟᱜᱼᱟ, ᱡᱟᱦᱟᱱ ᱜᱮ ᱠᱚᱢ ᱥᱚᱢ ᱵᱚ ᱮᱢᱟᱭᱟ ᱵᱚ ᱵᱷᱮᱡᱟ ᱜᱤᱰᱤᱼᱼ ᱜᱮᱭᱟ ᱵᱚᱱ ᱚᱱᱠᱟ ᱟᱨᱠᱤ᱾
ᱦᱳᱭ, ᱟᱫᱚ ᱚᱱᱟ ᱠᱷᱟᱹᱛᱤᱨ ᱛᱚ ᱟᱵᱚ ᱥᱟᱱᱛᱟᱲ ᱦᱚᱲᱼᱼ ᱴᱷᱤᱠ ᱴᱷᱟᱠ ᱫᱤᱠᱩ ᱨᱚᱲ ᱦᱚᱸ ᱵᱟᱵᱚᱱ ᱵᱟᱲᱟᱭᱟ, ᱡᱮ ᱛᱤᱱᱟᱹᱜ ᱠᱚ ᱮᱢᱟ ᱵᱚᱱ ᱠᱟᱱᱟ, ᱯᱩᱭᱥᱟᱹ ᱦᱤᱥᱟᱹᱵ ᱦᱚᱸ ᱵᱟᱵᱚᱱ ᱵᱟᱲᱟᱭᱟ ᱡᱮᱼᱼ ᱛᱤᱱᱟᱹᱜ ᱠᱟᱹᱣᱰᱤ ᱠᱚ ᱮᱢᱟᱞᱮ ᱠᱟᱱᱟ, ᱥᱮ ᱛᱤᱱᱟᱹᱜ ᱠᱟᱛᱮᱜ ᱜᱮ ᱚᱱᱟ ᱠᱚᱦᱚᱸ ᱛᱚ ᱵᱟᱵᱚᱱ ᱵᱟᱲᱟᱭᱟ᱾
ᱵᱟᱵᱚᱱ ᱵᱟᱲᱟᱭᱟ᱾ ᱚᱱᱟ ᱠᱚᱦᱚᱸ ᱵᱟᱝ ᱥᱮ ᱯᱟᱲᱦᱟᱣ ᱞᱮᱱᱠᱷᱟᱱ ᱚᱱᱟ ᱠᱚᱦᱚᱸ ᱠᱚ ᱥᱮᱬᱟ ᱫᱟᱲᱮᱭᱟᱜᱼᱟ᱾ ᱟᱨ
ᱦᱚᱸ, ᱡᱟᱭᱦᱳᱠ ᱜᱮᱛᱚ ᱚᱱᱟᱛᱮ᱾ ᱡᱟᱱᱟᱢ ᱟᱲ ᱡᱟᱱᱟᱢ ᱟᱲᱟᱝ ᱛᱮ ᱡᱟᱦᱟᱸᱭ ᱜᱮᱵᱚᱱ ᱯᱟᱲᱦᱟᱣ ᱤᱫᱤ ᱞᱮᱱ ᱠᱷᱟᱱ ᱫᱚ ᱠᱤᱪᱷᱩᱴᱟᱜ ᱵᱚᱱ ᱵᱩᱡᱷᱟᱹᱣ ᱤᱫᱤ ᱠᱮᱭᱟ ᱡᱮ, ᱵᱟᱝᱟ ᱱᱚᱣᱟ ᱠᱚᱫᱚ ᱟᱞᱮᱭᱟᱜ ᱤᱭᱟᱹ ᱜᱮ ᱠᱟᱱᱟ᱾ ᱡᱮ ᱱᱤᱱ ᱡᱟᱸᱦᱟᱱᱟᱜ ᱡᱤᱱᱤᱥ ᱜᱮ ᱮᱱᱮᱠᱷᱟᱱ ᱮᱴᱠᱮᱴᱚᱬᱮ ᱵᱟᱝ ᱦᱩᱭᱩᱜ-ᱟ, ᱦᱚᱨ ᱵᱤᱨ ᱠᱚᱨᱮ ᱵᱟᱝ᱾ ᱠᱤ ᱚᱱᱟ ᱚᱞᱚᱜ ᱯᱟᱲᱦᱟᱣ ᱠᱚᱨᱮ, ᱠᱟᱛᱷᱟ ᱨᱚᱯᱚᱲ ᱠᱚᱨᱮ ᱡᱟᱦᱟᱸᱭ ᱥᱟᱞᱟᱜ᱾
ᱦᱳᱭ ᱦᱳᱭ᱾
ᱦᱮᱸ᱾
ᱟᱫᱚ ᱚᱱᱟ ᱢᱟᱹᱱᱢᱤ ᱜᱮᱛᱚ ᱟᱵᱚ ᱵᱟᱵᱚ ᱵᱩᱡᱷᱟᱹᱜ ᱠᱟᱱᱟ ᱛᱤᱥ ᱵᱚ ᱵᱩᱡᱷᱟᱹᱜᱼᱟ? ᱵᱟᱵᱚ ᱵᱩᱡᱷᱟᱹᱜ ᱠᱟᱱ ᱠᱷᱟᱹᱛᱤᱨ ᱛᱮ ᱚᱱᱠᱟ ᱛᱮ ᱡᱷᱚᱛ ᱡᱚᱛᱛᱚ ᱠᱤᱪᱷᱩ ᱵᱚ ᱟᱫ ᱪᱟᱵᱟᱭᱮᱜᱼᱟ ᱡᱟᱹᱛᱤ ᱫᱷᱚᱨᱚᱢ᱾
ᱦᱮᱸ᱾
ᱟᱵᱚ ᱢᱟᱹᱱᱢᱤ ᱵᱟᱹᱫᱽ ᱵᱟᱹᱭᱦᱟᱹᱲ ᱚᱲᱟᱜ ᱫᱩᱣᱟᱹᱨ ᱡᱷᱚᱛᱚ ᱵᱚ ᱟᱫ ᱪᱟᱵᱟᱭᱮᱫᱟ᱾
ᱦᱚᱸ, ᱟᱫᱚ ᱟᱵᱚ ᱟᱵᱚ ᱛᱮᱜᱮ ᱛᱚᱵᱚᱱ ᱱᱚᱜ-ᱚᱭ ᱛᱚ ᱦᱟᱹᱱᱤ ᱠᱟᱹᱴᱤᱡ ᱡᱟᱦᱟᱸᱱᱟᱜ ᱮ ᱠᱟᱹᱢᱤ ᱜᱚᱫ ᱠᱮᱫ ᱡᱟᱹᱥᱛᱤ ᱜᱚᱫ ᱠᱮᱫ ᱠᱷᱟᱱ ᱩᱱᱤ ᱠᱟᱹᱴᱤᱡ ᱮᱢ ᱨᱟᱹᱜᱤ ᱜᱚᱫ ᱟᱫᱮᱭᱟ, ᱟᱵᱚ ᱫᱚ ᱠᱟᱹᱴᱤᱡᱮ ᱤᱧ ᱫᱚ ᱵᱟᱹᱧ ᱪᱟᱞᱟᱣ ᱫᱟᱲᱮᱭᱟᱜ ᱟᱢ ᱫᱚ ᱚᱲᱟᱜ ᱨᱮᱜᱮᱢ ᱛᱟᱦᱮᱸ ᱠᱚᱜ ᱠᱟᱱᱟ ᱡᱟᱭᱦᱳᱠ ᱡᱩᱫᱤ ᱵᱟᱨᱦᱮ ᱩᱰᱩᱠ ᱠᱟᱛᱮ ᱠᱟᱹᱴᱤᱡ ᱮᱢ ᱠᱚᱭᱚᱜ ᱵᱟᱲᱟᱭᱟ ᱡᱮ ᱱᱚᱣᱟ ᱡᱤᱱᱤᱥ ᱨᱮ ᱤᱧ ᱯᱟᱨᱤ ᱢᱚᱱᱮᱧ ᱮᱢ ᱞᱤᱛᱤᱧ ᱜᱮ᱾ ᱯᱮ ᱪᱮᱫ ᱞᱮᱠᱟ?
ᱟᱫᱚ ᱟᱵᱚ ᱫᱚ ᱦᱚᱲᱟᱜ ᱧᱮᱞ ᱛᱮᱜᱮ ᱵᱚᱱ ᱨᱟᱹᱜ ᱤᱭᱟᱹ ᱨᱟᱹᱜᱤ ᱜᱩᱡᱩᱜ-ᱟ ᱵᱚ᱾ ᱱᱤᱡᱮ ᱡᱮ ᱵᱟ ᱵᱚ ᱠᱚᱨᱟᱣ ᱫᱟᱲᱮᱜ-ᱟ᱾
ᱦᱳᱭ, ᱟᱫᱚ ᱟᱵᱚ ᱵᱚᱱ ᱞᱟᱹᱭᱟ ᱩᱱᱤ ᱫᱚ ᱪᱮᱫᱠᱟᱨᱮ ᱩᱱᱟᱹᱜ ᱚᱲᱟᱜ ᱵᱷᱤᱛ ᱛᱤᱨ ᱨᱮᱜᱮ ᱛᱟᱦᱮᱱ ᱠᱟᱱᱟ ᱵᱟᱨᱦᱮ ᱦᱚᱸ ᱵᱟᱭ ᱩᱰᱩᱠ ᱵᱟᱲᱟᱜ ᱠᱟᱱᱟ᱾ ᱟᱫᱚ ᱩᱱᱤ ᱫᱚ ᱚᱱᱠᱟ ᱡᱟᱜᱮ ᱟᱡᱟᱜ ᱡᱟᱱᱟᱢ ᱟᱲᱟᱝ ᱛᱮ ᱡᱟᱦᱟᱸ ᱜᱮ
ᱯᱟᱲᱦᱟᱣ ᱞᱮᱱᱟᱭ, ᱦᱳᱭ ᱦᱳᱭ, ᱥᱮᱬᱟ ᱫᱟᱲᱮ ᱟᱠᱟᱜ-ᱟᱭ ᱯᱮ ᱠᱚᱨᱟᱣ ᱚᱱᱟ ᱦᱳᱭ᱾ ᱚᱱᱟᱴᱟᱜ-ᱮ ᱠᱚᱨᱟᱣᱮᱜ-ᱟᱭ᱾ ᱟᱨ ᱟᱵᱚ ᱫᱚ ᱵᱟᱵᱚ ᱥᱮᱬᱟ ᱫᱟᱲᱮᱭ ᱠᱟᱜ-ᱟ, ᱵᱟᱵᱚ ᱠᱚᱨᱟᱣ ᱫᱟᱲᱮᱭᱟᱜ ᱠᱟᱱᱟ, ᱟᱫᱚ ᱦᱚᱲᱟᱜ ᱧᱮᱞ ᱛᱮᱜᱮᱵᱚ ᱨᱟᱹᱜᱤᱜ ᱠᱟᱱᱟ ᱵᱚ᱾
ᱦᱳᱭ᱾
ᱟᱫᱚ ᱨᱟᱹᱜᱤ ᱞᱮᱠᱷᱟᱱ ᱫᱚ ᱵᱟᱝ ᱦᱩᱭᱩᱜ-ᱟ, ᱤᱭᱟᱹ ᱦᱚᱸ ᱠᱚᱨᱟᱣ ᱦᱩᱭᱩᱜᱼᱟ, ᱪᱮᱥᱴᱟᱭ ᱦᱩᱭᱩᱜᱼᱟ ᱡᱷᱚᱛᱚ ᱠᱤᱪᱷᱩ ᱜᱮ᱾ ᱪᱮᱥᱴᱟ ᱞᱮᱠᱷᱟᱱ ᱫᱚ ᱪᱮᱫ ᱫᱚ ᱵᱟᱝ ᱦᱩᱭᱩᱜ-ᱟ ᱞᱟᱹᱭ᱾
ᱦᱳᱭ, ᱟᱫᱚ ᱟᱵᱚ ᱢᱟ ᱚᱱᱟ ᱢᱟ ᱵᱟᱝ ᱫᱚ ᱦᱟᱹᱱᱤ ᱱᱟᱹᱭᱟᱜ᱾ ᱠᱚᱭᱚᱜ ᱛᱮᱜᱮ ᱵᱚᱱ ᱨᱟᱜᱤᱜ-ᱟ᱾
ᱨᱟᱹᱜᱤᱜ ᱠᱟᱱᱟ ᱟᱨ ᱨᱟᱹᱜᱤ ᱛᱮ ᱠᱤ ᱟᱵᱚᱣᱟᱜ ᱞᱟᱹᱡ ᱵᱤᱜ-ᱟ? ᱵᱟᱢ ᱵᱤᱜ ᱛᱟᱵᱚᱱᱟ᱾ ᱨᱟᱡ ᱨᱟᱹᱜᱤ ᱜᱮ ᱨᱟᱹᱜᱤ ᱛᱮ ᱥᱩᱫᱷᱩ ᱱᱤᱡᱮ ᱜᱮᱵᱚᱱ ᱨᱟᱹᱜᱤ ᱜᱩᱡᱩᱜᱼᱟ ᱱᱤᱡᱮᱭᱟᱜ ᱜᱮ ᱠᱷᱩᱛᱤᱭᱟᱵᱚ᱾ ᱠᱤᱱᱛᱩ ᱟᱡᱟᱜ ᱜᱮᱵᱚ ᱠᱷᱩᱛᱤ ᱫᱟᱲᱮᱭᱟᱜ-ᱟ ᱵᱮᱥ ᱵᱟᱵᱚ ᱫᱟᱲᱮᱭᱟᱜᱼᱟ᱾ ᱦᱳᱭ ᱦᱳᱭ᱾
ᱟᱵᱚ ᱟᱵᱚ ᱛᱮᱜᱮ ᱱᱤᱡᱮ ᱛᱮᱜᱮ ᱵᱚᱱ ᱠᱷᱩᱛᱤᱜ ᱠᱟᱱᱟ ᱡᱟᱹᱥᱛᱤ ᱦᱩᱸ, ᱦᱩᱸ ᱦᱩᱸ ᱦᱩᱸ, ᱦᱩᱸ᱾
ᱟᱪᱪᱷᱟ ᱚᱠᱚᱭ ᱵᱩᱡᱷᱟᱹᱣ ᱵᱚᱱᱟᱭ ᱚᱱᱟ ᱠᱚᱫᱚ ᱠᱟᱛᱷᱟ ᱢᱟᱛᱚ ᱚᱝᱠᱟ ᱜᱮ᱾
ᱱᱚᱜ-ᱚᱭ ᱟᱵᱚ ᱢᱟ, ᱟᱵᱚᱜᱮ ᱴᱷᱤᱠ ᱵᱟᱹᱱᱩᱜ ᱵᱚᱱ ᱠᱷᱟ
ᱵᱟᱹᱱᱩᱜ ᱵᱚᱱ ᱠᱷᱟᱱ ᱦᱳᱭ᱾ ᱟᱵᱚ ᱥᱟᱱᱛᱟᱲ ᱥᱟᱱᱛᱟᱲ ᱦᱚᱲᱜᱮ ᱡᱩᱫᱤ ᱵᱚᱱ ᱨᱟᱹᱜᱤᱭᱟᱠᱚᱣᱟ ᱛᱟᱦᱚᱞᱮ ᱟᱫᱚ ᱫᱤᱠ ᱩᱱᱠᱩ ᱫᱚ ᱵᱟᱝ ᱟᱨᱦᱚᱸ ᱡᱟᱹᱥᱛᱤ ᱠᱚ ᱨᱟᱹᱜᱤ ᱭᱟᱵᱚᱱᱟ ᱦᱳᱭ᱾ ᱩᱱᱠᱩ ᱢᱟᱠᱚ ᱩᱱᱠᱩ ᱢᱟᱠᱚ ᱠᱚᱭᱚᱜ ᱟᱠᱟᱫ ᱵᱚᱱᱟ ᱠᱚ ᱦᱟᱯᱮ ᱱᱩᱠᱩ ᱢᱚᱫᱽᱫᱷᱮ ᱛᱤᱥ ᱥᱩᱛᱟᱹᱢ ᱫᱚ ᱞᱟᱜᱟᱜ-ᱟ ᱥᱮ ᱛᱤᱥ ᱦᱩᱭᱩᱜ-ᱟ? ᱚᱱᱟ ᱯᱮᱠᱟᱨᱮ ᱠᱟᱱ ᱛᱟᱦᱮᱱᱟ ᱚᱝᱠᱟ ᱚᱝᱠᱟ ᱛᱮᱜᱮ ᱡᱮ ᱦᱟᱥᱟ ᱢᱟᱹᱴᱤ ᱠᱚ ᱦᱳᱭᱛᱚ ᱠᱚ ᱦᱟᱛᱟᱣ ᱪᱟᱵᱟᱭᱮᱫ ᱛᱟᱵᱚᱱᱟ᱾
ᱦᱩᱸ᱾ ᱮᱸ ᱛᱤ ᱨᱮᱫᱚ ᱡᱟᱸᱦᱟᱱᱟᱜ ᱜᱮ ᱫᱤᱠᱩ ᱠᱚ ᱞᱟᱹᱭᱟᱵᱚᱱ ᱠᱷᱟᱱ ᱜᱮ ᱚᱱᱟ ᱜᱮᱵᱚᱱ ᱟᱸᱡᱚᱢᱟ ᱡᱟᱦᱟᱸᱭ ᱥᱟᱱᱛᱟᱲ
ᱛᱟᱯᱟᱢ ᱠᱷᱩᱯᱩᱨᱤ ᱛᱮᱜᱮ ᱵᱚᱱ ᱫᱤᱱᱤᱜ-ᱟ ᱦᱮᱸ ᱟᱢ ᱚᱱᱟᱴᱟᱜ ᱮᱢ ᱞᱟᱹᱭ ᱟᱫᱤᱧᱟ
ᱦᱳᱭ
ᱫᱚᱧ ᱞᱟᱹᱭ ᱟ ᱡᱷᱚᱛᱚ ᱫᱩᱢᱤᱫ ᱫᱩᱢᱤᱡ ᱡᱩᱫᱤ ᱵᱚ ᱛᱟᱦᱮᱱᱟ ᱢᱤᱫᱴᱷᱮᱱ ᱵᱚ ᱛᱟᱦᱮᱸᱱᱟ ᱢᱤᱫ ᱞᱮᱱᱠᱷᱟ ᱟᱨ ᱚᱠᱚᱭ ᱦᱚᱸ ᱪᱤᱞᱤ ᱦᱚᱸ ᱵᱟᱠᱚ ᱨᱮᱡ ᱫᱟᱲᱮ ᱟᱵᱚᱱᱟ ᱥᱮ ᱚᱠᱚᱭ ᱦᱚᱸ ᱵᱟᱠᱚ ᱫᱟᱞ ᱫᱟᱲᱮ ᱫᱟᱵᱚᱱ
ᱚᱠᱚᱭ ᱦᱚᱸ ᱨᱚᱲ ᱛᱮ ᱵᱟᱠᱚ ᱯᱟᱨᱚᱢ ᱫᱟᱲᱮᱭᱟᱵᱚᱱ
ᱯᱟᱨᱚᱢ ᱵᱟᱝ ᱫᱟᱲᱮᱭᱟᱵᱚᱱᱟ ᱦᱮᱸ
ᱟᱫᱚ ᱟᱵᱚ ᱡᱟᱸᱦᱟᱭ ᱨᱚᱲ ᱠᱮᱫ ᱠᱷᱟᱱ ᱵᱚᱱ ᱠᱚᱭᱚᱜ ᱠᱟᱫᱮᱭᱟ ᱛᱟᱯᱚᱨᱮ ᱪᱮᱫ ᱮ ᱞᱟᱹᱭ ᱮ-ᱟ ᱦᱚᱭ ᱥᱚᱴᱤᱠᱮ ᱞᱟᱹᱭ ᱮᱜ-ᱟ ᱥᱮ ᱠᱷᱟᱨᱟᱯᱟᱭ ᱞᱟᱹᱭ ᱮᱜᱟᱭ ᱚᱱᱟ ᱦᱚᱸᱵᱚᱱ ᱟᱫᱚ ᱟᱵᱚ ᱫᱚᱵᱚᱱ ᱢᱚᱱᱮᱭᱟ ᱡᱮ ᱦᱚᱭ ᱴᱷᱤᱠ ᱟᱜ ᱜᱮ ᱞᱟᱹᱭᱮᱜ ᱟᱭ
ᱢᱟᱱᱮ ᱮ ᱟᱭ᱾
ᱟᱫᱚ ᱩᱱᱤᱭᱟᱜ ᱠᱟᱛᱷᱟ ᱛᱮᱜᱮ ᱡᱚᱛᱚ ᱨᱚᱠᱚᱢ ᱵᱚᱱ ᱪᱟᱞᱟᱣᱮᱱᱟ ᱞᱟᱥ ᱨᱮ ᱟᱫᱚ ᱯᱚᱭ ᱞᱟᱥ ᱨᱮ ᱟᱫᱚ ᱯᱚᱨᱮᱛᱮ ᱟᱫᱚ ᱟᱵᱚ ᱟᱵᱚ ᱛᱮᱜᱮᱵᱚᱱ ᱠᱷᱟᱹᱯᱟᱹᱨᱤᱜ-ᱟ᱾
ᱠᱷᱟᱹᱯᱟᱹᱨᱤᱜ-ᱟ ᱱᱚᱣᱟᱢᱟ ᱠᱟᱛᱷᱟ ᱠᱟᱱ ᱜᱮᱭᱟ ᱦᱚᱲᱟᱜ ᱠᱟᱛᱷᱟ ᱛᱮᱵᱚ ᱪᱟᱞᱟᱣ ᱞᱮᱱᱠᱷᱟᱱ ᱫᱚ ᱟᱫᱚ ᱱᱤᱡᱮ ᱱᱤᱡᱮ ᱜᱮ ᱚᱥᱟᱱᱛᱤ ᱦᱩᱭᱩᱜ-ᱟ᱾
ᱦᱩᱸ ᱦᱚᱭ
ᱚᱱᱟᱛᱮ ᱡᱷᱚᱛᱚ ᱦᱚᱲ ᱵᱩᱡᱷᱟᱹᱣ ᱦᱚᱸ ᱫᱚᱨᱠᱟᱨ ᱛᱤᱱᱟᱹᱜ ᱵᱟᱹ ᱛᱤᱱᱟᱹᱜ ᱥᱮ ᱞᱚᱜᱚᱱ ᱵᱚ ᱫᱟᱲᱮᱭᱟᱜ-ᱟ ᱟᱵᱚ ᱦᱚᱲ ᱵᱚ ᱵᱩᱡᱷᱟᱹᱣ ᱠᱚᱣᱟ᱾ ᱚᱠᱟᱴᱟᱜ ᱵᱷᱟᱹᱜᱤ ᱚᱠᱟᱴᱟᱜ ᱠᱷᱟᱨᱟᱯ ᱟᱵᱚ ᱟᱵᱚ ᱡᱩᱫᱤ ᱵᱟᱵᱚᱱ ᱵᱩᱡᱷᱟᱹᱣ ᱠᱚᱣᱟ ᱟᱫᱚ ᱟᱠᱚ ᱦᱚᱸ ᱪᱩᱠᱟᱹ ᱛᱮᱠᱚ ᱵᱩᱡᱟᱹᱜ-ᱟ ᱥᱮ ᱪᱮᱫ ᱡᱚᱛᱚᱠᱚ ᱠᱚ ᱧᱮᱞ ᱥᱮᱬᱟᱭᱟᱠᱚ ᱞᱟᱦᱟ ᱡᱩᱜᱽ ᱛᱟᱦᱮᱸ ᱠᱟᱱᱟ ᱟᱞᱮᱫᱟ ᱱᱮᱛᱟᱨ ᱡᱩᱜᱽ ᱦᱮᱡ ᱠᱟᱱᱟ ᱟᱞᱟᱫᱟ
ᱦᱮᱸ ᱫᱚ ᱱᱚᱰᱮ ᱟᱹᱰᱤ ᱜᱟᱱ ᱜᱮ ᱯᱟᱞᱴᱟᱣ ᱠᱟᱱᱟ᱾
ᱯᱟᱞᱴᱟᱣ ᱠᱟᱱᱟ
ᱩᱱᱫᱤᱱ ᱠᱷᱚᱱᱟᱜ ᱢᱮ
ᱦᱳᱭ ᱦᱳᱭ ᱢᱟᱹᱱᱢᱤ ᱦᱩᱭ ᱠᱟᱛᱮ ᱡᱩᱫᱤ ᱢᱟᱹᱱᱢᱤ ᱠᱷᱚᱡ ᱵᱟᱵᱚ ᱵᱩᱡᱷᱟᱹᱣ ᱫᱟᱲᱮ ᱦᱚᱪᱚ ᱫᱟᱲᱟᱭᱟ ᱥᱮ ᱢᱟᱹᱱᱢᱤ ᱠᱚ ᱵᱟᱵᱚ ᱥᱟᱦᱟᱡᱚ ᱫᱟᱲᱮᱟᱭᱟ ᱛᱟᱦᱚᱞᱮ ᱟᱫᱚ ᱪᱮᱫ ᱢᱟᱹᱱᱢᱤ ᱠᱟᱛᱮᱫ ᱟᱫᱚ ᱢᱟᱹᱱᱢᱤ ᱡᱟᱱᱟᱢ ᱦᱟᱛᱟᱣ ᱠᱟᱛᱮᱫ ᱪᱮᱫ ᱵᱚ ᱚᱪᱚ ᱠᱮᱫ-ᱟ᱾
ᱦᱚᱭ ᱪᱮᱫ ᱮᱢ ᱪᱮᱫ ᱦᱚᱸ ᱥᱟᱱᱛᱟᱲ ᱜᱮ ᱛᱚ ᱟᱵᱚ ᱜᱮᱛᱚ ᱵᱟᱵᱚᱱ ᱴᱷᱤᱠᱩᱜ ᱠᱟᱱᱟ ᱟᱵᱚ ᱟᱵᱚ ᱦᱮᱸ ᱟᱫᱚ ᱛᱚ ᱟᱵᱚ ᱛᱚ ᱢᱟᱱᱮ ᱴᱷᱤᱠ ᱴᱷᱟᱠ ᱟᱵᱚᱣᱟᱜ ᱟᱵᱚᱣᱟᱜ ᱟᱭᱳ ᱟᱲᱟᱝ ᱛᱮᱦᱚᱸ ᱛᱚ ᱡᱚᱛᱚ ᱜᱚᱴᱟᱱ ᱥᱮᱱ ᱢᱚᱛᱚ ᱥᱚᱢᱟᱱ ᱦᱚᱸ ᱵᱟᱵᱚᱱ ᱨᱚ
ᱨᱚᱯᱚᱲ ᱜᱮᱭᱟ ᱦᱳᱭ ᱨᱚᱯᱚᱲ ᱦᱚᱸ ᱫᱚᱨᱠᱟᱨ ᱟᱫᱚ ᱱᱮᱛᱟᱨ ᱫᱚ ᱨᱚᱯᱚᱲ ᱟᱵᱚ ᱚᱠᱟ ᱴᱟᱭᱤᱢ ᱨᱚᱯᱚᱲ ᱨᱮᱱᱟᱜ ᱦᱚᱸ ᱴᱟᱭᱤᱢ ᱦᱚᱸᱛᱚ ᱵᱟᱵᱚ ᱧᱟᱢᱟ ᱥᱮ ᱱᱮᱛᱟᱨ ᱫᱚ ᱯᱷᱚᱱ ᱡᱩᱜᱽ ᱩᱰᱩᱠ ᱠᱟᱱᱟᱢ ᱵᱤᱜᱽᱜᱟᱱᱤ ᱯᱷᱳᱱ ᱠᱚᱠᱚ ᱟᱵᱤᱥᱠᱟᱨ ᱠᱟᱜ-ᱟ ᱯᱷᱳᱱ ᱨᱮᱜᱮ ᱵᱮᱡᱟᱨ ᱵᱤᱡᱤᱨ ᱛᱟᱦᱮᱱ ᱠᱟᱱᱟ ᱟᱫᱚ ᱯᱷᱳᱱ ᱜᱷᱟᱱ ᱦᱚᱸ ᱜᱷᱟᱱᱴᱟ ᱫᱚᱨᱠᱟᱨ ᱨᱚᱯᱚᱲ ᱢᱟ ᱦᱚᱲ ᱨᱚᱯᱚᱨ ᱦᱚᱲ ᱫᱚᱨᱠᱟᱨ ᱯᱷᱳᱱ ᱨᱮᱫᱚ ᱵᱷᱟᱜᱤ ᱵᱷᱟᱜᱤ ᱡᱤᱱᱤᱥ ᱦᱚᱸ ᱧᱮᱞ ᱫᱚᱨᱠᱟᱨ ᱡᱟᱦᱟᱸ ᱨᱮ ᱥᱤᱠᱷᱱᱟᱹᱛ ᱮ ᱮᱢᱟ ᱵᱚᱱᱟᱭ ᱡᱟᱦᱟᱸ ᱡᱤᱱᱤᱥ ᱧᱮᱞ ᱞᱮᱠᱷᱟᱱ ᱟᱵᱚᱣᱟᱜ ᱪᱮᱫ ᱠᱚ ᱞᱟᱹᱭ ᱟ ᱫᱤᱥᱚᱢ ᱫᱩᱱᱤᱭᱟᱹ ᱵᱷᱟᱹᱜᱤ ᱛᱟᱦᱮᱱᱟ ᱥᱮ ᱫᱤᱥᱚᱢ ᱫᱩᱱᱤᱭᱟᱹ ᱨᱮ ᱵᱷᱟᱜᱤ ᱡᱤᱱᱤᱥ ᱠᱚᱨᱟᱣ ᱦᱩᱭᱩᱜ-ᱟ᱾ ᱚᱱᱠᱟᱱ ᱡᱤᱱᱤᱥ ᱱᱚᱝᱠᱟ ᱤᱭᱟᱹ ᱫᱚᱨᱠᱟᱨ ᱟᱨᱠᱤ
ᱦᱸ ᱟᱫᱚ ᱚᱱᱟ ᱠᱷᱟᱹᱛᱤᱨ ᱨᱮᱛᱚ ᱟᱵᱚᱵᱚᱱ ᱛᱟᱭᱱᱚᱢᱚᱜ ᱠᱟᱱᱟ ᱥᱮ ᱟᱵᱚᱣᱟᱜ ᱨᱚᱲ ᱤᱭᱟᱹ ᱠᱚᱛᱮ ᱜᱮ ᱦᱮ ᱡᱚᱛᱚ ᱡᱚᱛᱚ ᱜᱮ ᱯᱚᱥᱲᱟᱭ ᱢᱚᱱᱮᱭᱮᱫ ᱵᱚᱱᱟ ᱫᱤᱠᱩ ᱠᱚ ᱟᱵᱚ ᱪᱮᱛᱟᱱ ᱦᱮᱱᱟᱜ ᱟᱵᱚ ᱪᱮᱛᱟᱱ ᱨᱮᱛᱚ ᱟᱹᱰᱤᱜᱟᱱ ᱠᱤᱪᱷᱩ ᱚᱱᱠᱟ ᱦᱩᱭᱩᱜ ᱠᱟᱱᱟ
ᱦᱩᱸ ᱦᱩᱸ ᱦᱩᱭᱩᱜ ᱠᱟᱱ ᱜᱮᱭᱟ, ᱵᱟᱵᱚ ᱯᱨᱚᱛᱤᱵᱟᱫᱮᱜᱼᱟ ᱟᱵᱚ ᱫᱚ, ᱚᱠᱚᱭᱟᱜ ᱦᱩᱭᱩᱜ ᱠᱟᱱᱟ, ᱟᱫᱚ ᱩᱱᱤ ᱵᱚᱞᱮ ᱩᱱᱤᱭᱟᱜ ᱦᱩᱭᱩᱜ ᱠᱟᱱᱟ ᱩᱱᱤ ᱵᱩᱡᱷᱟᱹᱣᱟᱭ ᱚᱱᱠᱟᱜ ᱜᱮ᱾ ᱠᱳ ᱪᱤᱱᱛᱟᱹ ᱵᱷᱟᱵᱽᱱᱟᱭᱟ᱾ ᱡᱷᱚᱛᱚᱼᱚᱜ ᱡᱩᱫᱤ ᱵᱚᱱ ᱞᱟᱦᱟᱜᱼᱟ, ᱟᱫᱚ ᱾ ᱩᱱᱤᱭᱟᱜ ᱦᱩᱭᱩᱜ ᱠᱟᱱᱟ ᱢᱮᱱᱛᱮ ᱵᱟᱵᱚ ᱞᱟᱹᱭᱫᱟ, ᱫᱷᱤᱱᱟᱹᱝ ᱟᱵᱚ ᱮᱸ ᱟᱢ ᱤᱧ ᱦᱚᱲ ᱵᱟᱝ ᱦᱩᱭᱩᱜᱼᱟ ᱮᱢᱚᱱ ᱪᱮᱫ ᱠᱟᱛᱷᱟ ᱢᱮᱱᱟᱜᱼᱟ, ᱛᱚᱠᱷᱚᱱ ᱩᱱᱤ ᱦᱚᱸ ᱞᱟᱹᱭᱟ ᱤᱧᱟᱹᱜ ᱵᱤᱯᱚᱫ ᱨᱮ ᱵᱟ ᱵᱟᱯᱮ ᱦᱮᱡ ᱞᱮᱱᱟ ᱤᱧ ᱦᱚᱸ ᱱᱤᱛᱚᱜ ᱵᱟᱧ ᱪᱟᱞᱟᱜᱼᱟ, ᱚᱱᱠᱟ ᱜᱮ ᱪᱤᱱᱛᱟᱹ ᱵᱷᱟᱵᱱᱟᱭ ᱦᱩᱭᱩᱜ ᱠᱟᱱᱟ ᱥᱮ᱾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
ᱦᱮᱸ ᱥᱮ ᱵᱟᱸᱝ?
ᱟᱸ ᱦᱮᱸᱢ, ᱟᱹᱞᱤᱧ ᱱᱚᱛᱮ ᱠᱟᱹᱢᱤ ᱥᱮᱱ ᱞᱤᱧ ᱪᱟᱞᱟᱜ ᱞᱟᱹᱜᱤᱫᱜᱼᱟ᱾ ᱟᱹᱞᱤᱧ ᱦᱚᱸ ᱠᱟᱹᱢᱤ ᱢᱮᱱᱟᱜ ᱛᱟᱹᱟᱞᱞᱤᱧᱟ, ᱱᱤᱛᱚᱜ᱾ ᱵᱟᱹᱫ ᱥᱮᱱ ᱪᱟᱞᱟᱜ᱾ ᱮᱸ ᱦᱮᱸ ᱟᱵᱚ ᱢᱟ ᱠᱟᱹᱢᱤ ᱵᱟᱝ ᱵᱟᱝᱠᱷᱟᱱ ᱫᱚ ᱡᱚᱢ ᱵᱟᱵᱚᱱ ᱧᱟᱢᱟ᱾
ᱡᱚᱢ ᱵᱟᱵᱚᱱ ᱧᱟᱢᱟ᱾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
ᱚᱱᱟ ᱫᱚ ᱠᱟᱛᱷᱟ ᱠᱟᱱ ᱜᱮ᱾
ᱦᱮᱸ᱾
ᱴᱷᱤᱠ ᱜᱮᱭᱟ ᱛᱟᱦᱚᱞᱮ ᱠᱟᱹᱢᱤ ᱵᱟᱲᱟᱭ ᱯᱮ, ᱵᱷᱟᱜᱤ ᱛᱟᱦᱮᱱ ᱯᱮ᱾
ᱦᱮᱸ, ᱴᱷᱤᱠ ᱜᱮᱭᱟ᱾